ᱦᱮᱞᱳ
ᱦᱮᱞᱳ
ᱦᱮᱸ ᱦᱮᱞᱳ ᱡᱚᱦᱟᱨ ᱜᱮ
ᱦᱮᱸ ᱡᱚᱦᱟᱨ ᱜᱮ ᱨᱚᱲᱮ ᱧᱟᱢᱚᱜ ᱠᱟᱱᱟ?
ᱦᱚᱸᱸ ᱵᱮᱥ ᱜᱮ ᱤᱧᱟᱹᱜ ᱪᱮᱫ ᱞᱮᱠᱟ ᱡᱚᱢᱚᱜ ᱠᱟᱱᱟ?
ᱦᱟᱸ ᱵᱮᱥ ᱜᱮ
ᱦᱳᱭ ᱪᱮᱫ ᱞᱮᱠᱟ ᱚᱲᱟᱜ ᱠᱚᱨᱮ ᱫᱚ ᱵᱩᱜᱤ ᱵᱟᱲᱟᱭ ᱜᱮᱭᱟ᱾
ᱦᱳᱭ ᱦᱳᱭ ᱵᱩᱡᱩ ᱵᱟᱲᱟ ᱜᱮ ᱟᱢ ᱫᱚ ᱵᱩᱡᱩ ᱵᱟᱲᱟ ᱜᱮᱭᱟᱢ
ᱦᱚᱸ ᱤᱧ ᱦᱚᱸ ᱵᱩᱜᱤ ᱜᱮ
ᱟᱪᱪᱷᱟ ᱚᱱᱟ ᱠᱚᱨᱮ ᱠᱚ ᱱᱟᱯᱟᱭ ᱜᱮᱭᱟ ᱥᱮ
ᱦᱚᱸ ᱚᱲᱟᱜ ᱠᱚᱨᱮ ᱦᱚᱸ ᱱᱟᱯᱟᱭ ᱜᱮᱭᱟ
ᱚ ᱪᱮᱫ ᱠᱚᱢ ᱪᱤᱠᱟ ᱵᱟᱲᱟᱭ ᱮᱫᱟ?
ᱱᱚᱜ ᱚᱚᱭ ᱛᱚ ᱡᱚᱢ ᱵᱟᱲᱟ ᱠᱟᱛᱮ ᱤᱧ ᱫᱩᱲᱩᱵ ᱟᱠᱟᱱᱟ᱾
ᱦᱳ
ᱟᱢ ᱫᱚ?
ᱤᱧ ᱱᱚᱜᱼᱚᱭ ᱡᱚᱢ ᱵᱟᱲᱟ ᱠᱟᱛᱮᱮᱫ ᱱᱤᱛᱚᱜ ᱦ ᱫᱩᱲᱩᱯ ᱠᱟᱱ ᱜᱮᱭᱟ ᱟᱨ ᱛᱟᱦᱚᱞᱮ ᱪᱮᱫᱠᱟ ᱫᱟᱜ ᱡᱟᱹᱱᱤ ᱜᱮ ᱚᱱᱛᱮ ᱫᱚ?
ᱫᱚᱢᱮ ᱡᱳᱨᱮ ᱦᱚᱭ ᱫᱟᱜ ᱠᱮᱜᱟᱭ᱾
ᱚ ᱦᱚᱭ ᱜᱮ ᱫᱟᱜ ᱠᱮᱫᱟ᱾
ᱦᱳᱭ ᱦᱳᱭ ᱟᱫᱚ ᱫᱟᱜ ᱜᱮᱜᱟᱭ ᱱᱤᱛᱚᱜ ᱠᱟᱨᱮᱱᱴ ᱠᱚᱦᱚᱸ ᱵᱟᱪᱩᱜᱼᱟ᱾ ᱢᱟᱱᱮ ᱦᱚᱭ ᱫᱟᱜ ᱟᱠᱟ ᱫᱟᱨᱮ ᱠᱚ ᱩᱞᱴᱟᱹᱣ ᱠᱟᱱᱟ ᱥᱮ ᱛᱟᱨ ᱠᱷᱩᱱᱴᱤ ᱠᱚ ᱟᱫᱷᱮᱠ ᱫᱚ ᱩᱞᱴᱟᱹᱣ ᱟᱠᱟᱱᱟ᱾
ᱚ ᱟᱪᱪᱷᱟ ᱟᱪᱪᱷᱟ ᱟ ᱫᱚᱢᱮ ᱫᱟᱨ ᱠᱚ ᱢᱮᱱᱟᱜ ᱟ ᱥᱮ?
ᱦᱳᱭ ᱦᱳᱭ ᱵᱤᱨ ᱡᱟᱭᱜᱟ ᱚᱲᱟᱜ ᱛᱟᱞᱮ
ᱟᱪᱪᱷᱟ ᱟᱪᱪᱷᱟ ᱛᱟᱦᱚᱞᱮ ᱦᱚᱞ ᱫᱤᱣᱚᱥ ᱠᱚᱫᱚ ᱚᱠᱟᱮ ᱞᱮᱠᱟ ᱯᱮ ᱢᱟᱱᱟᱣ ᱠᱮᱫᱟ?
ᱦᱮᱸ ᱛᱮᱦᱮᱧ ᱛᱮᱦᱮᱧ ᱦᱮᱸ ᱢᱟᱱᱟᱣ ᱦᱩᱭᱮᱱ ᱜᱮᱭᱟ᱾ ᱦᱮᱸ ᱵᱚᱸᱜᱟ ᱵᱩᱨᱩ ᱱᱟᱭᱠᱮ ᱵᱚᱸᱜᱟ ᱠᱮᱫ ᱛᱟᱞᱮᱭᱟᱭ ᱦᱚᱯᱚᱱ ᱫᱷᱟᱨᱟ ᱜᱮᱞᱮ ᱢᱟᱱᱟᱣ᱾ ᱦᱳᱭ ᱟᱫᱚ ᱥᱚᱲᱮ ᱨᱮᱱᱟᱜ ᱵᱮᱵᱚᱥ ᱛᱟ ᱛᱟᱦᱮᱸ ᱠᱟᱱᱟ᱾ ᱚᱱᱟ ᱠᱚ ᱡᱚᱢ ᱵᱟᱲᱟ ᱠᱟᱛᱮᱜ ᱞᱮ ᱦᱮᱡ ᱮᱱᱟ ᱟᱨ ᱢᱤᱫ ᱜᱷᱲᱤᱡ ᱞᱮ ᱮᱱᱮᱡ ᱠᱮᱜᱼᱟᱩᱢᱫᱟᱜ ᱴᱟᱢ᱾ ᱴᱟᱢᱟᱠ ᱠᱟᱛᱮᱜ ᱦᱮᱸ ᱟᱫᱚ ᱦᱳᱭ ᱟᱫᱚ ᱮᱱᱮᱡ ᱫᱚ ᱢᱟᱱᱮ ᱟᱨᱦᱚᱸᱞᱮ ᱮᱱᱮᱡ ᱜᱮᱭᱟ ᱢᱮᱱᱛᱮ ᱜᱮ ᱟᱫᱚ ᱢᱮᱱᱠᱷᱟᱱ ᱮ ᱫᱚᱢᱮ ᱫᱟᱜ ᱠᱮᱫᱮᱜᱟᱭ ᱛᱚ ᱟᱫᱚ ᱚᱱᱟ ᱠᱷᱟᱹᱛᱤᱨ ᱛᱮᱜᱮ ᱟᱫᱚ ᱵᱟᱞᱮ ᱮᱱᱮᱡ ᱞᱮᱼᱟ᱾
ᱚ
ᱦᱳᱭ ᱟᱯᱮ ᱥᱮᱫ ᱫᱚ ᱪᱮᱫ ᱞᱮᱠᱟ ᱠᱚ ᱢᱟᱱᱟᱣ ᱠᱮᱫᱮᱜᱼᱟ?
ᱱᱚᱛᱮ ᱦᱚᱸ ᱱᱚᱝᱠᱟ ᱢᱚᱴᱟ ᱢᱩᱴᱤ ᱜᱚᱴᱟ ᱟᱹᱛᱩ ᱯᱩᱨᱟᱹ ᱢᱟᱱᱮ ᱟᱞᱮ ᱢᱩᱡᱟᱹᱨᱮ ᱜᱚᱴᱟ ᱞᱮ ᱨᱤᱞᱤ ᱵᱟᱲᱟᱠᱮᱜᱼᱟ ᱢᱟᱱᱮ ᱜᱚᱴᱟ ᱟᱹᱛᱩ ᱟᱹᱛᱩ ᱟᱹᱛᱩ ᱛᱮᱞᱮ ᱴᱟᱢᱟᱠ ᱛᱩᱢᱫᱟᱜ ᱟᱛᱮ ᱱᱚᱝᱠᱟ ᱥᱞᱳᱜᱟᱱ ᱨᱮ ᱡᱮ ᱡᱚᱭ ᱥᱤᱫᱩ ᱠᱟᱹᱱᱩ ᱡᱤᱛ ᱠᱟᱹᱨ ᱚᱱᱟ ᱠᱚ ᱥᱞᱳᱜᱟᱱ ᱟᱛᱮ ᱢᱚᱴᱟ ᱢᱩᱴᱤ ᱟᱞᱮ ᱜᱚᱴᱟ ᱟᱹᱛᱩ ᱚᱱᱟ ᱟᱞᱮ ᱢᱟᱺᱡᱷᱤ ᱨᱮ ᱜᱚᱴᱟᱞ ᱞᱮ ᱫᱟᱬᱟ ᱵᱟᱲᱟᱭ ᱠᱮᱼᱟ ᱴᱟᱢᱟᱠ ᱛᱩᱢᱫᱟᱜ ᱟᱛᱮ᱾ ᱛᱟᱯᱚᱨᱮ ᱟᱫᱚ ᱦᱳᱭ ᱦᱳᱭ ᱛᱟᱯᱚᱨᱮ ᱟᱫᱚ ᱯᱩᱭᱡᱟᱹ ᱯᱟᱥᱟ ᱠᱚ ᱦᱩᱭ ᱵᱟᱲᱟ ᱠᱟᱛᱮᱜ ᱟᱸ ᱚᱸᱰᱮ ᱠᱤᱪᱷᱩ ᱚᱱᱮ ᱜᱚᱝᱠᱮ ᱠᱚ ᱟᱨᱠᱤ ᱠᱚ ᱦᱮᱡ ᱞᱮᱱ ᱛᱟᱦᱮᱸᱼᱟ ᱛᱚ ᱩᱱᱠᱩ ᱢᱤᱫ ᱵᱟᱨ ᱠᱟᱛᱷᱟ ᱠᱚ ᱞᱟᱹᱭ ᱵᱟᱲᱟ ᱠᱟᱛᱮ᱾ ᱛᱟᱯᱚᱨ ᱟᱞᱮ ᱠᱟᱹᱴᱤᱡ ᱨᱮ ᱮᱱᱮᱡ ᱥᱮᱨᱮᱧ ᱠᱮᱫᱟ ᱛᱟᱯᱚᱨ ᱞᱮ ᱢᱩᱡᱟᱹᱫ ᱠᱮᱫᱟ᱾
ᱚ ᱦᱚᱸ ᱢᱟᱱᱮ ᱡᱟᱦᱟᱱᱟᱜ ᱡᱟᱦᱟᱱᱟᱜ ᱚᱱᱠᱟ ᱫᱚ ᱵᱟᱯᱮ ᱫᱚᱦᱚ ᱟᱠᱟᱫ ᱛᱚ ᱯᱷᱟᱱᱥᱮᱱ ᱠᱚ ᱯᱷᱩᱴᱵᱚᱞ ᱠᱷᱮᱞ ᱠᱚ ᱪᱮᱫ ᱠᱚᱠᱚ ᱫᱚᱦᱚᱭᱮᱫ ᱜᱮᱫᱚ? ᱰᱤᱡᱮ ᱞᱟᱜᱽᱲᱮ ᱮᱱᱮᱡ ᱠᱚ᱾
ᱵᱟᱝ ᱵᱟᱝ᱾ ᱟᱷᱟ ᱦᱮᱸ ᱦᱳᱭ ᱟᱫᱚ ᱱᱚᱣᱟ ᱨᱮᱱᱟᱜ ᱠᱩᱠᱞᱤ ᱜᱮ ᱟᱢᱤᱧ ᱠᱩᱠᱞᱤᱭ ᱢᱮᱭᱟ ᱦᱮ ᱥᱮ? ᱢᱟᱱᱮ ᱠᱟᱛᱷᱟ ᱫᱚ ᱢᱟ ᱠᱟᱛᱷᱟ ᱫᱚ ᱦᱩᱭᱩᱜ ᱠᱟᱱᱟ ᱱᱚᱝᱠᱟ ᱱᱚᱜ ᱚᱭ ᱡᱮ ᱛᱮᱦᱮᱧ ᱞᱮᱠᱟᱱᱟᱜ ᱫᱤᱱᱨᱮ ᱡᱮ ᱟᱵᱚᱣᱟᱜ ᱫᱚ ᱮᱠᱪᱮᱞᱤ ᱪᱮᱫ ᱮᱢᱚᱱ ᱫᱤᱱ ᱠᱟᱱᱟ ᱡᱮ ᱟᱵᱚ ᱫᱚ ᱨᱟᱹᱥᱠᱟᱹ ᱟᱹ ᱫᱤᱱ ᱠᱟᱱ ᱛᱟᱵᱚᱱᱟ ᱥᱮ ᱢᱟᱱᱮ ᱱᱚᱝᱠᱟ ᱟᱵᱚ ᱢᱤᱫᱴᱮᱱ ᱢᱟᱭᱟᱝ ᱥᱮ ᱟᱵᱚᱨᱮᱱ ᱥᱟᱱᱛᱟᱲ ᱦᱚ ᱯᱚᱱ ᱠᱚ ᱜᱚᱡ ᱦᱚᱪᱚ ᱠᱟᱱᱟ ᱢᱤᱫᱴᱮᱱ ᱫᱩᱠ ᱨᱮᱱᱟᱜ ᱫᱤᱱ ᱠᱟᱱᱟ ᱚᱠᱟᱴᱟᱜ ᱵᱩᱜᱤᱭᱟ?
ᱱᱚᱣᱟ ᱫᱚ ᱢᱟᱱᱮ ᱫᱩᱠ ᱨᱮᱱᱟᱜ ᱫᱤᱱ ᱜᱮ ᱠᱟᱱᱟ ᱩᱱ ᱥᱚᱢᱚᱭ ᱜᱮᱥᱟᱭ ᱱᱚᱣᱟ ᱟᱴᱷᱨᱚᱥᱚ ᱯᱚᱧᱪᱟᱱᱚ ᱥᱟᱞ ᱨᱮᱱᱟᱜ ᱛᱤᱨᱤᱥ ᱡᱩᱱ ᱨᱮ
ᱦᱮᱸ
ᱦᱮᱸ ᱜᱮᱥᱟᱭ ᱜᱮᱥᱟᱭ ᱢᱟᱹᱱᱢᱤ ᱠᱚ ᱢᱟᱱᱮ ᱟᱵᱚ ᱥᱟᱱᱛᱟᱲ ᱢᱟᱹᱱᱢᱤ ᱠᱚ ᱢᱟᱱᱮ ᱠᱚ ᱜᱚᱡ ᱞᱮᱱᱟ ᱥᱮ ᱤᱝᱨᱮᱡᱽ ᱠᱚᱣᱟᱜ ᱥᱮᱸᱜᱮᱞ ᱴᱩᱴᱤ ᱛᱮ
ᱦᱮᱸ ᱦᱮᱸ
ᱦᱳᱭ ᱤᱝᱨᱮᱡᱽ ᱠᱚᱣᱟᱜ ᱥᱮᱸᱜᱮᱞ ᱴᱩᱴᱤᱛᱮ ᱢᱟᱱᱮ ᱜᱮᱥᱟᱭ ᱜᱮᱥᱟᱭ ᱢᱟᱹᱱᱢᱤ ᱠᱚ ᱜᱚᱡ ᱞᱮᱱᱟ ᱛᱟᱦᱚᱞᱮ ᱟᱵᱚᱣᱟᱜ ᱢᱟᱱᱮ ᱢᱟᱱᱮ ᱟᱵᱚ ᱡᱟᱛᱮ ᱱᱟᱯᱟᱭ ᱵᱚᱱ ᱛᱟᱦᱮᱱ ᱢᱟ ᱚᱱᱟ ᱠᱷᱟᱹᱛᱤᱨ ᱠᱚ ᱢᱟᱱᱮ ᱱᱤᱛᱚᱜ ᱡᱮᱢᱚᱱ ᱟᱵᱚ ᱠᱤᱪᱷᱩ ᱫᱚ ᱠᱤᱪᱷᱩ ᱫᱚ ᱢᱟᱱᱮ ᱯᱷᱩᱨᱩᱜᱟᱹᱞ ᱵᱷᱟᱵᱽᱛᱮ ᱡᱟᱦᱟᱱᱟᱜ ᱢᱤᱫᱴᱤᱡ ᱦᱮᱱᱟᱜ ᱵᱚᱱᱟ ᱦᱮᱸᱥᱮ, ᱩᱱᱟᱹᱜ ᱫᱷᱟᱹᱵᱤᱡ ᱫᱚ ᱩᱱᱟ ᱢᱟᱫᱽᱫᱷᱚᱢᱤᱠ ᱫᱚ ᱵᱟᱹᱱᱩᱜ ᱠᱚ ᱨᱮᱦᱚᱸ ᱠᱤᱱᱛᱩ ᱟᱹᱰᱤ ᱜᱟᱱ ᱜᱮ ᱢᱮᱱᱟᱜ ᱵᱚᱱᱟ᱾ ᱩᱱᱫᱤᱱ ᱫᱚ ᱡᱚᱠᱷᱚᱱ ᱤᱝᱨᱮᱡᱽ ᱥᱟᱥᱚᱱ ᱨᱮᱵᱚᱱ ᱛᱟᱦᱮᱸ ᱠᱟᱱᱟ ᱩᱱ ᱥᱚᱢᱚᱭ ᱟᱹᱰᱤ ᱜᱟᱱ ᱜᱮᱥᱟᱭ ᱜᱮᱥᱟᱭ ᱢᱟᱹᱱᱢᱤ ᱠᱚ ᱜᱮᱥᱟᱭ ᱜᱮᱥᱟᱭ ᱢᱟᱹᱱᱢᱤ ᱠᱚ ᱜᱚᱡ ᱮᱱᱟ ᱛᱟᱦᱚᱞᱮ, ᱱᱚᱟ ᱨᱮ ᱢᱟᱱᱮ ᱩᱱᱟᱹᱜ ᱢᱟᱭᱟᱝ ᱚᱱᱟ ᱞᱮᱠᱟᱱ ᱫᱤᱱ ᱨᱮ ᱢᱟᱱᱮ ᱢᱟᱭᱟᱝ ᱠᱚᱠᱚ ᱡᱚᱨᱚᱼᱟ ᱮᱱᱛᱮ ᱨᱮᱦᱚᱸ ᱢᱟᱱᱮ ᱡᱤᱣᱤ ᱪᱟᱟᱜ ᱢᱟᱭᱟᱝ ᱞᱤᱸᱜᱤ ᱠᱚ ᱞᱟᱹᱲᱦᱟᱹᱭ ᱞᱮᱫ ᱛᱟᱦᱮᱸᱼᱟ ᱢᱮᱱᱠᱷᱟᱱ ᱚᱱᱟ ᱫᱤᱱ ᱨᱮᱜᱮ ᱱᱚᱜ ᱚᱚᱭ ᱠᱚ ᱨᱟᱹᱥᱠᱟᱹᱭᱮᱫᱼᱟ ᱢᱮᱱᱠᱷᱟᱱ ᱚᱱᱟ ᱫᱤᱱ ᱨᱮᱫᱚ ᱨᱟᱹᱥᱠᱟᱹ ᱫᱚ ᱵᱟᱝ ᱩᱪᱤᱛ ᱦᱮᱸᱥᱮ ᱟᱫᱮ ᱠᱚᱨᱮ ᱯᱷᱟᱱᱥᱮᱱ ᱠᱚ ᱦᱩᱭᱩᱜ ᱠᱟᱱᱟ ᱟᱫᱚ ᱫᱩᱠ ᱞᱮᱠᱟᱱ ᱫᱤᱱ ᱜᱮ ᱠᱟᱱᱟ᱾ ᱦᱳᱭ
ᱟᱫᱚ ᱦᱳᱭ ᱡᱮᱢᱚᱱ ᱡᱮᱢᱚᱱ ᱡᱟᱦᱟᱸ ᱫᱚᱠᱚ ᱞᱟᱹᱭᱟ ᱛᱮᱦᱮᱧ ᱞᱮᱠᱟᱱᱟᱜ ᱫᱤᱱ ᱨᱮ ᱟᱵᱚ ᱫᱚ ᱢᱤᱫᱴᱮᱱ ᱟᱹᱰᱤ ᱢᱤᱫᱴᱮᱱ ᱜᱚᱨᱚᱵᱟᱱ ᱫᱤᱱ ᱦᱚᱸ ᱠᱟᱱ ᱛᱟᱵᱚᱱᱟ ᱛᱮᱦᱮᱧ ᱞᱮᱠᱟᱱ ᱫᱤᱱ ᱨᱮ ᱟᱵᱚ ᱞᱟᱹᱲᱦᱟᱹᱭ ᱛᱮᱵᱚᱱ ᱫᱟᱲᱮ ᱞᱮᱱ ᱛᱟᱦᱮᱸᱜᱼᱟ ᱢᱟᱭᱟᱝ ᱠᱚ ᱞᱤᱸᱜᱤ ᱠᱟᱛᱮᱜ ᱠᱤᱱᱛᱩ ᱮᱭᱟᱜ ᱟᱨ ᱨᱟᱹᱥᱠᱟᱹ ᱞᱮᱠᱟᱱᱟᱜ ᱫᱤᱱ ᱫᱚ ᱛᱮᱦᱮᱧ ᱫᱚ ᱮᱠ ᱪᱩᱞᱤ ᱵᱟᱝ ᱠᱟᱱ ᱛᱟᱵᱚᱱᱟ ᱡᱟᱦᱟᱸ ᱫᱚ ᱢᱤᱫᱴᱮᱱ ᱟᱵᱚ ᱛᱮᱦᱮᱧᱴᱮᱱ ᱫᱩᱠ ᱤᱝᱨᱮᱡᱽ ᱠᱚ ᱥᱟᱶ ᱞᱟᱹᱲᱦᱟᱹᱭ ᱠᱟᱛᱮ ᱛᱮᱦᱮᱧ ᱟᱚᱜ ᱱᱚᱣᱟ ᱡᱟᱭᱜᱟ ᱨᱮ ᱟᱵᱚ ᱵᱚ ᱛᱤᱸᱜᱩ ᱟᱠᱟᱱᱟ ᱵᱟᱠᱷᱟᱱ ᱫᱚ ᱱᱚᱣᱟ ᱡᱟᱭᱜᱟ ᱨᱮᱳᱭᱛᱚ ᱵᱟᱵ ᱛᱤᱜᱩ ᱫᱟᱲᱮᱭᱟᱜ ᱠᱮᱭᱟ ᱡᱩᱫᱤ ᱵᱟᱵᱚᱱ ᱞᱟᱹᱲᱦᱟᱹᱭ ᱨᱮ ᱵᱟᱵᱚᱱ ᱟᱜᱩ ᱠᱚᱣᱟ᱾ ᱚᱱᱮ ᱟᱵᱚ ᱪᱮᱛᱟᱱᱨᱮ ᱢᱤᱫᱴᱮᱱ ᱱᱟᱦᱟᱪᱟᱨ ᱪᱟᱞᱟᱜᱠᱟᱱ ᱛᱟᱦᱮᱫ ᱥᱮ᱾
ᱦᱳᱭ
ᱦᱳᱭ ᱟᱫᱚ ᱢᱮᱱᱠᱷᱟᱱ ᱱᱚᱜᱼᱚᱭ ᱜᱚᱴᱟ ᱡᱟᱭᱜᱟ ᱡᱟᱭᱜᱟ ᱯᱷᱟᱱᱥᱮᱱ ᱯᱨᱳᱜᱨᱟᱢ ᱠᱚ ᱫᱚᱦᱚ ᱵᱟᱲᱟᱭᱮᱫ ᱛᱟᱵᱚᱱᱟ ᱮᱠᱪᱩᱞᱤ ᱱᱚᱣᱟ ᱫᱚ ᱫᱤᱱ ᱫᱩ ᱵᱟᱝ ᱠᱟᱱ ᱛᱟᱵᱚᱱᱟ ᱟᱵᱚ ᱫᱚ ᱮᱱᱮᱡ ᱥᱮ ᱥᱮᱨᱮᱧ ᱞᱮᱠᱟᱱᱟᱜ ᱫᱤᱱ ᱱᱚᱣᱟ ᱦᱚᱭᱛᱚ ᱡᱩᱚᱫᱤ ᱟᱵᱚ ᱵᱚᱱ ᱨᱟᱹᱥᱠᱟᱹᱭᱟ ᱥᱮ ᱠᱤᱪᱷᱩ ᱢᱤᱫ ᱜᱷᱟᱹᱲᱤᱡ ᱛᱟᱦᱚᱞᱮ ᱦᱚᱭᱛᱚ ᱴᱟᱢᱟᱠ ᱛᱩᱢᱫᱟᱜᱛᱮ ᱠᱤᱪᱷᱩ ᱠᱷᱚᱱ ᱵᱚᱱ ᱛᱩᱢᱫᱟᱜ ᱟᱛᱮ ᱠᱤᱪᱷᱩ ᱠᱚᱢ ᱨᱟᱹᱥᱠᱟᱹ ᱠᱮᱫᱟ ᱚᱱᱟ ᱫᱚ ᱴᱷᱤᱠ ᱜᱮᱭᱟ ᱟᱫᱚ ᱱᱚᱝᱠᱟ ᱯᱷᱟᱱᱥᱮᱱ ᱠᱚ ᱟᱛᱮᱫ ᱫᱚ ᱠᱟᱹᱡ ᱚᱱᱟ ᱫᱚ ᱠᱟᱹᱴᱤᱡ ᱚᱠᱟ ᱞᱮᱠᱟ ᱪᱚᱝ ᱟᱨᱠᱤ ᱵᱩᱡᱷᱟᱹᱜ ᱠᱟᱱᱟ ᱟᱨᱠᱤ ᱛᱚ ᱟᱵᱚᱨᱮᱱ ᱥᱟᱱᱛᱟᱲ ᱵᱚᱭᱦᱟ ᱠᱚ ᱵᱟᱠᱚ ᱵᱩᱡᱷᱟᱹᱣ ᱫᱟᱲᱮᱭᱟ ᱛᱟᱵᱚᱱ ᱠᱟᱱᱟ᱾
ᱦᱳᱭ ᱦᱳᱭ ᱚᱱᱟ ᱫᱚ ᱥᱟᱹᱨᱤᱜᱮ ᱚᱱᱟᱫᱚ ᱡᱚᱛᱷᱟᱛ ᱛᱮᱞᱟ ᱜᱮ ᱟᱨ ᱢᱟᱱᱮ ᱟᱞᱮ ᱡᱚᱠᱷᱚᱱ ᱯᱨᱳᱜᱨᱟᱢ ᱯᱨᱳᱜᱨᱟᱢ ᱦᱩᱭᱩᱜ ᱠᱟᱱ ᱛᱟᱦᱮᱸᱜᱼᱟ ᱢᱟᱱᱮ ᱚᱱᱮ ᱚᱱᱟ ᱥᱤᱫᱩᱠᱱᱩᱣᱟᱜ ᱤᱭᱟᱹ ᱚᱸᱰᱮ ᱵᱚᱸᱜᱟ ᱵᱟᱲᱟ ᱦᱩᱭᱩᱜ ᱠᱟᱱ ᱛᱟᱦᱮᱸᱼᱟ ᱩᱱ ᱥᱚᱢᱚᱭ ᱟᱹᱰᱤ ᱜᱟᱱ ᱢᱟᱱᱮ ᱠᱩᱞᱦᱤᱛᱮ ᱢᱟᱱᱮ ᱨᱟᱥᱛᱟ ᱢᱟᱱᱮ ᱨᱟᱥᱛᱟ ᱛᱮ ᱟᱹᱰᱤᱜᱟᱱ ᱚᱠᱟᱨᱮᱱ ᱡᱚᱠᱚ ᱨᱤᱞᱤᱮᱫ ᱛᱟᱦᱮᱸᱟ ᱧᱮᱞ ᱫᱩᱧ ᱧᱮᱞ ᱠᱮᱫ ᱠᱚᱣᱟ᱾ ᱦᱮᱸ ᱦᱳᱭ ᱦᱳᱭ ᱮᱱᱠᱷᱟᱱ ᱟᱞᱮ ᱫᱚ ᱵᱟᱞᱮ ᱪᱟᱞᱟᱣ ᱞᱮᱱᱟ ᱢᱮᱱᱠᱷᱟᱱ ᱮᱴᱟᱜ ᱠᱚ ᱫᱚᱠᱚ ᱪᱟᱞᱟᱣ ᱞᱮᱱᱟ ᱚᱱᱟ ᱜᱟᱹᱰᱤ ᱵᱟᱭᱤᱠ ᱠᱚᱛᱮ
ᱟᱪᱪᱷᱟ ᱟᱪᱪᱷᱟ ᱛᱟᱦᱚᱞᱮ ᱦᱩᱸ ᱛᱟᱦᱚᱞᱮ ᱱᱩᱠᱤᱱ ᱡᱟᱦᱟᱸᱭ ᱥᱤᱫᱩ ᱠᱟᱹᱱᱦᱩ ᱟᱵᱚ ᱫᱚ ᱢᱟ ᱡᱷᱚᱛᱚ ᱜᱮᱵᱚᱱ ᱵᱟᱲᱟᱭᱟ ᱡᱮᱩ ᱥᱤᱫᱷᱩ ᱠᱟᱹᱱᱦᱩ ᱟᱨᱠᱤ ᱧᱩᱛᱩᱢ ᱛᱮᱫᱚ ᱡᱚᱛᱚ ᱜᱮᱵᱚᱱ ᱵᱟᱰᱟᱭ ᱠᱤᱱᱟ ᱟᱫᱚ ᱱᱩᱠᱩ ᱫᱚ ᱢᱟᱱᱮ ᱛᱤᱱᱟᱹᱜ ᱵᱚᱭᱦᱟ ᱠᱚ ᱛᱟᱦᱮᱸ ᱠᱟᱱᱛᱮ ᱢᱟᱱᱮ ᱥᱮ
ᱤᱧᱟᱹᱜ ᱤᱧᱟᱹᱜ ᱞᱮᱠᱟ ᱞᱮᱠᱟᱛᱮᱢᱟᱧ ᱵᱟᱲᱟᱭᱟ ᱛᱩᱨᱩᱭ ᱵᱚᱭᱦᱟ
ᱟᱪᱪᱷᱟ ᱟᱪᱪᱷᱟ ᱟᱫᱚ ᱢᱮᱱᱠᱷᱟᱱ ᱤᱧ ᱡᱟᱦᱟᱸ ᱞᱮᱠᱟᱧ ᱢᱚᱱᱮᱭᱟ ᱱᱩᱠᱩ ᱫᱚ ᱮᱠᱪᱩᱭᱮᱞᱤ ᱟᱠᱚ ᱫᱚ ᱯᱩᱱ ᱵᱚᱭᱦᱟ ᱠᱚ ᱛᱟᱦᱮᱸ ᱠᱟᱱᱟ ᱟᱨ ᱯᱷᱩᱞᱚ ᱟᱨ ᱡᱷᱟᱱᱚ ᱫᱚ ᱵᱚᱭᱦᱟ ᱫᱚ ᱟᱠᱚᱨᱮᱱ ᱜᱮ ᱠᱟᱱᱟ ᱠᱚ ᱢᱟᱱᱮ ᱡᱟᱦᱟᱸ ᱛᱤᱱᱟᱹᱜ ᱟᱠᱚ ᱵᱚᱭᱦᱟ ᱠᱚ ᱛᱟᱦᱮᱠᱟᱱᱟ ᱠᱤᱱᱛᱩ ᱢᱟᱱᱮ ᱟᱠᱚ ᱢᱤᱫᱴᱮᱱ ᱤᱭᱟᱹᱟᱹᱨ ᱨᱮᱱ ᱞᱟᱡ ᱨᱮᱱ ᱫᱚ ᱵᱚᱭᱥᱟ ᱫᱚ ᱦᱚᱭᱛᱚ ᱵᱟᱝ ᱠᱟᱱᱟ ᱠᱚ ᱟᱨᱠᱤ᱾
ᱚ ᱢᱟᱱᱮ ᱟᱢᱟᱜ ᱟᱢ ᱚᱱᱠᱟᱢ ᱵᱟᱰᱟᱭᱟ᱾
ᱦᱳᱭ ᱚᱱᱠᱟ ᱤᱧ ᱢᱟᱱᱮ ᱤᱧᱟᱹᱜ
ᱢᱟᱱᱮ ᱩᱱᱠᱩ ᱫᱚ ᱩᱱᱠᱩ ᱫᱚ ᱦᱚᱭᱛᱚ ᱢᱟᱱᱮ ᱠᱟᱠᱟ
ᱦᱚᱭ ᱦᱚᱭ ᱦᱚᱭ ᱦᱚᱭ
ᱟᱪᱪᱷᱟ ᱢᱟᱱᱮ ᱥᱤᱫᱩ ᱠᱟᱹᱱᱦᱩ ᱪᱟᱸᱫᱽ ᱵᱦᱟᱭᱨᱚ ᱜᱮ ᱟᱠᱚ ᱯᱩᱱ ᱦᱚᱲ ᱯᱩᱱ ᱵᱚᱭᱦᱟ ᱜᱮᱠᱚ ᱛᱟᱦᱮᱸ ᱠᱟᱱᱟ᱾
ᱦᱳᱭ ᱦᱳᱭ ᱦᱳᱭ ᱟᱨ ᱱᱩᱠᱤᱱ ᱡᱟᱦᱟᱸᱭ ᱯᱷᱩᱞᱚ ᱡᱷᱟᱱᱚ ᱫᱚ ᱩᱱᱠᱤᱱ ᱫᱚ ᱟᱡ ᱠᱟᱠᱟ ᱨᱮᱱ ᱥᱮ ᱟᱨ ᱠᱩᱲᱤ ᱜᱤᱫᱽᱨᱟᱹ ᱜᱤ ᱛᱟᱦᱮᱸ ᱠᱟᱱᱟ ᱦᱳᱭ ᱦᱳᱭ ᱟᱫᱚ ᱚᱱᱟᱛᱮ ᱡᱚᱛᱚ ᱜᱮᱠᱚ ᱵᱟᱲᱟᱭ ᱫᱚᱠᱚ ᱵᱟᱲᱟᱭᱟ ᱡᱮ ᱱᱤᱛᱚᱜ ᱫᱚ ᱦᱟᱸᱜ ᱟᱫᱚ ᱚᱱᱟ ᱫᱚ ᱚᱱᱠᱟ ᱢᱟᱱᱮ ᱤᱧᱟᱹᱜ ᱩᱭᱦᱟᱹᱨ ᱛᱮ ᱥᱮ ᱤᱧᱟᱹᱜ ᱤᱭᱟᱹᱛᱮ ᱟᱨᱠᱤ ᱡᱟᱦᱟᱸ ᱞᱮᱠᱟᱤᱧ ᱵᱩᱡᱷᱟᱹᱣ ᱧᱟᱢ
ᱦᱳᱭ ᱦᱳᱭ ᱢᱟᱱᱮ ᱤᱧᱦᱚᱸ ᱚᱱᱠᱟ ᱜᱤᱧ ᱵᱟᱲᱟᱭ ᱛᱟᱦᱮᱸᱜ ᱡᱮ ᱯᱷᱩᱞᱟᱹ ᱡᱷᱟᱱᱚ ᱦᱚᱸ ᱱᱩᱠᱤᱱ ᱥᱤᱫᱩ ᱠᱟᱹᱱᱦᱩ ᱪᱟᱸᱫ ᱵᱷᱟᱭᱨᱚ ᱩᱱᱠᱩᱨᱤᱱ ᱵᱚᱭᱦᱟ ᱠᱟᱱᱟ ᱠᱤᱱ ᱢᱮ ᱢᱟᱱᱮ ᱢᱮᱱᱠᱷᱟᱱ ᱚᱱᱟ ᱫᱚ ᱵᱟᱹᱧ ᱵᱟᱲᱟᱭ ᱛᱟᱦᱮᱸᱫ ᱡᱮ ᱱᱩᱠᱤᱱ ᱫᱚ ᱢᱟᱱᱮ ᱠᱟᱠᱟ ᱦᱚᱭᱛᱳ ᱢᱟᱨᱟᱝ ᱵᱟᱨᱤᱱ ᱥᱮ ᱢᱟᱢᱳ ᱨᱮᱱ ᱚᱠᱚᱭ ᱚᱱᱠᱟ ᱵᱚᱭᱦᱟ ᱠᱟᱱᱟ ᱠᱚ ᱚᱱᱟ ᱫᱚ ᱵᱟᱹᱧ ᱵᱟᱲᱟᱭ ᱛᱟᱦᱮᱸᱫ᱾ ᱛᱚ ᱟᱢ ᱴᱷᱮᱱᱤᱧ ᱵᱟᱲᱟᱭ ᱠᱮᱫᱼᱟ ᱦᱳᱭ ᱟᱢ ᱴᱷᱮᱱᱤᱧ ᱵᱟᱲᱟᱭ ᱠᱮᱫᱼᱟ ᱦᱮᱸ
ᱛᱟᱚᱞᱦᱮ ᱪᱟᱥ ᱠᱚᱫᱚ ᱛᱟᱞᱦᱮ ᱛᱤᱱᱟᱹᱜ ᱫᱷᱟᱹᱨᱤᱡ ᱮᱱᱟ ᱛᱟᱞᱦᱮ
ᱪᱟᱥ ᱠᱚᱫᱚ ᱱᱚᱜᱼᱚᱭ ᱛᱚᱞᱟ ᱠᱚᱞᱮ ᱜᱤᱰᱤ ᱠᱟᱜᱼᱟ ᱱᱚᱜᱼᱚᱭ ᱛᱚ ᱫᱟᱜ ᱵᱟᱲᱟ ᱠᱮᱜᱼᱟ ᱱᱚᱜᱚᱭ ᱦᱩᱭᱮᱱ ᱜᱚᱫ ᱟᱠᱟᱱᱟ ᱧᱮᱞ ᱧᱚᱜ ᱠᱟ ᱠᱟᱱᱟ ᱱᱩᱱᱟᱹᱜ ᱦᱳᱭ ᱟᱞᱮ ᱫᱚ ᱛᱟᱭᱚᱢ ᱜᱮᱞᱮ ᱛᱚᱞᱟ ᱠᱟᱜᱼᱟ ᱛᱚ ᱚᱱᱟ ᱠᱷᱟᱹᱛᱤᱨ᱾
ᱦᱚᱸ ᱦᱚᱸ ᱦᱚᱸ
ᱦᱮᱸ ᱦᱳᱭ ᱾
ᱟᱫᱚ ᱨᱚᱦᱚᱭ ᱠᱚᱫᱚ ᱯᱟᱞᱮᱫᱚᱜ ᱟᱥᱟᱲ ᱵᱚᱸᱜᱟ ᱥᱮᱴᱮᱨᱟᱠᱱ ᱛᱚ ᱛᱟᱦᱚᱞᱮ ᱨᱚᱦᱚᱭ ᱠᱚᱫᱚ ᱦᱟᱜ ᱤᱭᱟᱹ ᱠᱚ ᱦᱟᱸᱜ ᱦᱟᱛᱟᱣ ᱦᱩᱭᱩᱜ ᱠᱟᱱᱟ ᱥᱮ
ᱦᱳᱭ ᱦᱳᱭ ᱨᱚᱦᱚᱭ ᱦᱩᱭᱩᱜᱼᱟ ᱱᱟᱸᱜ, ᱛᱟᱦᱚᱞᱮ ᱟᱯᱮ ᱫᱚ ᱟᱯᱮ ᱫᱚ ᱛᱤᱱᱟᱹᱜ ᱥᱟᱺᱜᱤᱧ ᱪᱟᱥᱵᱟᱥ ᱫᱚ?
ᱪᱟᱥᱵᱟᱥ ᱫᱚ ᱟᱫᱚ ᱟᱞᱮ ᱥᱮᱫ ᱫᱚ ᱱᱟᱜ ᱱᱚᱝᱠᱟ ᱟᱠᱟᱱᱟ ᱡᱟᱦᱟᱸ ᱫᱚᱼᱼ ᱱᱚᱝᱠᱟ ᱵᱷᱟᱹᱛᱟᱹᱲᱤ ᱫᱚ ᱵᱟᱭ ᱧᱟᱢᱚᱜ ᱠᱟᱱᱟ, ᱫᱟᱜ ᱠᱷᱟᱱ ᱫᱚᱢᱮ ᱫᱟᱜ ᱮᱫᱟᱭ ᱟᱨᱼᱼ ᱵᱟᱝᱠᱷᱟᱱ ᱫᱚ ᱵᱟᱭ ᱫᱟᱜ ᱮᱫᱟ ᱵᱟᱭ ᱫᱟᱜ ᱞᱮᱠᱷᱟᱱ ᱢᱟᱼᱼ ᱚᱱᱟ ᱡᱟᱦᱟᱸ ᱪᱟᱨᱟᱛᱮᱜ ᱚᱱᱟ ᱢᱟ ᱜᱩᱡᱩᱜ ᱤᱭᱟᱹᱜ ᱠᱟᱱᱟ ᱾ ᱨᱚᱦᱚᱲᱚᱜ ᱠᱟᱱᱟ ᱥᱮ, ᱟᱨ ᱫᱟᱜ ᱞᱮᱠᱟᱡ ᱢᱟ ᱯᱩᱨᱟᱹᱼᱼ ᱡᱟᱨᱠᱟᱜ ᱠᱟᱱᱟ ᱥᱮᱭᱟᱜ ᱠᱟᱱᱟ ᱟᱨ ᱡᱚ ᱚᱱᱠᱟᱨᱮ ᱦᱮᱱᱟᱜ ᱛᱟᱞᱮ ᱪᱟᱥᱵᱟᱥ ᱫᱚ ᱾
ᱦᱚᱭ ᱦᱚᱭ
ᱩᱱᱟᱹᱜᱴᱟᱜ ᱵᱟᱝ ᱞᱟᱦᱟᱜ ᱠᱟᱱᱟ ᱟᱨᱠᱤ, ᱚᱱᱟ ᱛᱮ ᱛᱤᱸᱜᱩ ᱨᱮᱜᱮ ᱦᱮᱱᱟᱜ ᱠᱟᱫᱟ ᱾
ᱟᱪᱪᱷᱟ ᱟᱪᱪᱷᱟ ᱛᱟᱦᱞᱮ ᱟᱪᱷᱲᱟ ᱟᱪᱲᱟ ᱫᱚ ᱢᱟᱱᱮ ᱟᱪᱷᱲᱟᱭᱟᱠᱚ ᱟᱫᱚ ᱟᱪᱷᱲᱟ ᱫᱚ ᱪᱮᱫ ᱞᱮᱠᱟ ᱠᱚ ᱟᱪᱷᱲᱟᱭᱟ ᱚᱱᱟ ᱠᱚᱫᱚ ᱵᱟᱹᱧ ᱵᱟᱲᱟᱭᱟ ᱾ ᱢᱟᱱᱮ ᱚᱠᱟ ᱫᱚ ᱟᱪᱷᱲᱟᱭᱟᱠᱚ ᱚᱱᱟᱠᱤᱢ ᱞᱟᱹᱭ ᱫᱟᱲᱮᱭᱟᱹᱧᱟᱹ?
ᱟᱪᱲᱟ ᱫᱚ ᱱᱚᱝᱠᱟᱨᱮ ᱡᱩᱫᱤ ᱱᱚᱝᱠᱟ ᱟᱥᱟᱲ ᱵᱚᱸᱜᱟ ᱡᱩᱫᱤ ᱚᱱᱟ ᱛᱚᱞᱟ ᱜᱟᱹᱲᱤ ᱨᱮᱱᱟᱜ ᱡᱟᱦᱟᱸ ᱪᱟᱨᱟ ᱜᱟᱹᱲᱤ ᱨᱮᱱᱟᱜ ᱠᱳᱱᱚ ᱤᱭᱟᱹ ᱵᱟᱝ ᱧᱟᱢ ᱞᱮᱱᱟ, ᱟᱪᱷᱟᱲᱟ ᱫᱚ ᱩᱱᱼᱼ ᱥᱚᱢᱚᱭ ᱠᱚ ᱜᱤᱰᱤᱭᱟ ᱾ ᱟᱫᱚ ᱡᱚᱠᱷᱚᱱ ᱡᱩᱫᱤ ᱵᱟᱹᱛᱟᱹᱲᱤ ᱨᱮ ᱵᱟᱠᱚ ᱜᱤᱰᱤ ᱫᱟᱲᱮᱭᱟᱫᱟ ᱟᱫᱚ ᱱᱚᱝᱠᱟ ᱵᱟᱹᱭᱦᱟᱹᱲᱼᱼ ᱠᱷᱮᱛᱨᱮ ᱨᱮ ᱪᱮ ᱵᱟᱹᱭᱦᱟᱹᱲ ᱠᱷᱮᱛ ᱨᱮ ᱱᱚᱝᱠᱟ ᱞᱚᱥᱚᱫᱟᱠᱚ ᱚᱱᱟ ᱞᱚᱥᱚᱫ ᱪᱮᱛᱟᱱ ᱨᱮᱜᱮ ᱚᱱᱟ ᱦᱩᱲᱩ ᱫᱚᱠᱚ ᱮᱨᱟ ᱟᱨᱠᱤ ᱾ ᱦᱳᱭ ᱟᱫᱚ ᱚᱸᱰᱮ ᱠᱷᱚᱱᱟᱜ ᱜᱮ ᱚᱸᱰᱮ ᱫᱚ ᱦᱟᱸᱜ ᱡᱟᱱᱟᱢᱚᱜᱼᱟ, ᱛᱚ ᱚᱱᱠᱟ ᱛᱮᱠᱚ ᱟᱪᱷᱲᱟᱭᱟ ᱟᱨᱠᱤ ᱾ ᱛᱟᱨᱯᱚᱨᱮ ᱠᱤᱪᱷᱩ ᱚᱱᱠᱟ ᱱᱮᱛᱟᱨ ᱡᱮᱢᱚᱱ ᱥᱟᱨ ᱠᱚᱠᱚ ᱮᱢᱟᱜ ᱠᱟᱱᱟ ᱥᱮ ᱮᱸᱰᱮᱠᱷᱚᱱ ᱠᱟᱹᱡ ᱠᱮᱴᱮᱡ ᱧᱚᱜ ᱫᱟᱨᱮᱜᱼᱟ ᱟᱨ ᱚᱱᱟ ᱠᱚᱜᱮᱦᱟᱸᱜᱼᱼ ᱛᱩᱫ ᱠᱟᱛᱮ ᱠᱚ ᱨᱚᱦᱚᱭᱼᱟ ᱾ ᱮᱠᱪᱩᱞᱤ ᱵᱟᱹᱛᱟᱹᱲᱤ ᱨᱮᱜᱮ ᱡᱟᱦᱟᱸᱢᱼᱼ ᱪᱟᱨᱟᱭᱟ ᱥᱮ ᱚᱱᱟᱜᱮ ᱵᱷᱟᱜᱤᱜᱼᱟ ᱠᱤᱱᱛᱩ ᱟᱪᱷᱟᱲᱟ ᱠᱷᱚᱱᱟᱜ ᱫᱚ ᱾
ᱚ ᱟᱪᱪᱷᱟ ᱾ ᱦᱚᱸ ᱦᱳᱭ ᱢᱟᱱᱮ ᱟᱞᱮ ᱥᱮᱫ ᱫᱚ ᱚᱱᱠᱟ ᱰᱷᱮᱨ ᱟᱪᱷᱟᱲᱟ ᱫᱚ ᱵᱟᱹᱧ ᱧᱮᱞ ᱟᱠᱟᱫ ᱠᱚᱣᱟ ᱮᱢᱱᱤ ᱮᱨ ᱜᱮ, ᱟᱫᱚᱼᱼ ᱟᱸᱡᱚᱢ ᱟᱹᱠᱟᱹᱧ ᱟᱪᱷᱲᱟᱭ ᱜᱮᱭᱟ ᱠᱚ ᱟᱪᱷᱲᱟᱭ ᱜᱮᱭᱟ ᱠᱚ ᱟᱫᱚ ᱟᱪᱲᱟ ᱫᱚᱼᱼ ᱚᱱᱠᱟ ᱵᱟᱹᱧ ᱧᱮᱞ ᱟᱠᱟᱼᱟ ᱵᱮᱥᱤ ᱟᱞᱮ ᱥᱮᱫ ᱫᱚ ᱵᱟᱠᱚ ᱟᱪᱷᱲᱟᱭ ᱜᱮᱭᱟ ᱦᱮᱸ᱾
ᱦᱳᱭ ᱦᱳᱭ ᱟᱨ ᱛᱟᱦᱚᱞᱮ ᱦᱩᱲᱩ ᱨᱚᱦᱚᱭ ᱠᱚᱫᱚ ᱵᱟᱲᱟᱭ ᱜᱮᱭᱟ ᱛᱚ ᱾
ᱦᱳᱭ ᱤᱱᱠᱟᱹ ᱫᱚᱢᱮ ᱫᱚ ᱵᱟᱝᱟ ᱾ ᱤᱧᱫᱚ ᱢᱮᱨᱚᱢ ᱜᱩᱯᱤ ᱜᱮᱠᱚ ᱵᱷᱮᱡᱟᱤᱧ ᱜᱮᱭᱟ ᱛᱚ, ᱢᱟᱱᱮ ᱟᱹᱰᱤᱜᱟᱱ ᱢᱮᱨᱚᱢ ᱛᱟᱞᱮ ᱟᱫᱚᱼᱼ ᱛᱚᱞᱟ ᱨᱚᱦᱚᱭᱮᱫ ᱥᱚᱢᱚᱭ ᱩᱱ ᱥᱚᱢᱚᱭ ᱟᱹᱰᱤ ᱦᱚᱨᱚᱵᱚᱨᱚ ᱢᱮᱨᱚᱢ ᱜᱩᱯᱤ ᱟᱫᱚ ᱤᱧ ᱫᱚ ᱠᱷᱟᱹᱞᱤ ᱢᱮᱨᱚᱢ ᱜᱩᱯᱤᱠᱚ ᱵᱷᱮᱡᱟᱤᱧᱟᱹ ᱾ ᱟᱨ ᱟᱠᱚ ᱫᱚᱠᱚ ᱨᱚᱦᱚᱭᱟ, ᱦᱩᱸ ᱢᱮᱨᱚᱢ ᱦᱚᱸ ᱥᱟᱢᱵᱲᱟᱣ ᱦᱩᱭᱩᱜᱼᱟ ᱥᱮ ᱾
ᱚᱻ ᱟᱪᱪᱷᱟ ᱟᱪᱪᱷᱟ
ᱛᱟᱦᱚᱞᱮ ᱟᱯᱮ ᱫᱚ ᱪᱮᱫ ᱢᱟᱱᱮᱼᱼ ᱮᱸ ᱚᱱᱟ ᱢᱟᱱᱮ ᱥᱤ ᱱᱟᱦᱮᱞ ᱛᱮᱜᱮ ᱯᱮ ᱥᱤᱭᱟ ᱥᱮ ᱱᱮᱛᱟᱨ ᱫᱚ ᱦᱟᱱᱮ ᱴᱮᱠᱴᱟᱨ ᱠᱚ ᱚᱰᱳᱠᱚᱜᱼᱼ ᱟᱠᱟᱱ ᱫᱚ ᱚᱱᱟ ᱠᱚᱛᱮ ᱯᱮ ᱥᱤᱭᱮᱫᱼᱟ ᱾
ᱟᱫᱚ ᱱᱮᱛᱟᱨ ᱫᱚ ᱦᱟᱜ ᱟᱹᱰᱤᱼᱼ ᱡᱟᱭᱜᱟ ᱥᱮ ᱜᱚᱴᱟ ᱜᱮ ᱧᱮᱞᱚᱜᱚᱜ ᱠᱟᱱᱟ ᱟᱨᱠᱤ ᱱᱮᱛᱟᱨ ᱫᱚ ᱠᱷᱩᱵ ᱠᱚᱢ ᱰᱟᱹᱝᱨᱤ ᱠᱟᱰᱟ ᱫᱚᱠᱚ ᱢᱟᱱᱮ ᱠᱚ ᱪᱟᱥ ᱨᱮᱠᱚ ᱟᱬᱜᱚᱭᱮᱫ ᱠᱚᱣᱟ, ᱱᱤᱛᱚᱜ ᱫᱚ ᱡᱮᱢᱚᱱᱼᱼ ᱱᱤᱛᱚᱝ ᱤᱧᱡᱤᱱ ᱨᱮᱭᱟᱜ ᱡᱤᱱᱤᱥ ᱦᱮᱡ ᱟᱠᱟᱱᱟ ᱥᱮ ᱞᱚᱴᱟᱨ ᱠᱚᱛᱮ ᱜᱮ ᱥᱤᱮᱭᱟ ᱠᱚ, ᱚᱱᱟ ᱥᱤ ᱛᱮᱜᱮ ᱟᱫᱚ ᱦᱩᱭᱩᱜ ᱠᱟᱱᱟ ᱱᱟᱦᱮᱞ ᱠᱚᱫᱚ ᱵᱟᱝ ᱞᱟᱜᱟᱜ ᱠᱟᱱᱟ ᱟᱨᱠᱤ ᱾ ᱟᱨ ᱱᱤᱛᱚᱜ ᱫᱚ ᱩᱱᱠᱩ ᱪᱟᱥ ᱠᱚᱦᱚᱸ ᱛᱚ ᱩᱱᱟᱹᱜ ᱫᱚ ᱵᱟᱹᱱᱩᱜ ᱠᱚᱣᱟ ᱥᱮ ᱾ ᱚᱱᱮ ᱪᱟᱵᱟ ᱞᱮᱠᱟ ᱠᱚ ᱪᱟᱵᱟ ᱪᱟᱵᱟᱭᱮᱱᱟ ᱟᱨᱠᱤ ᱡᱟᱹᱥᱛᱤ ᱱᱤᱛᱚᱜ ᱫᱚᱼᱼ ᱯᱚᱭᱥᱟ ᱠᱚ ᱮᱢ ᱠᱟᱛᱮ ᱜᱮ ᱱᱚᱝᱠᱟ ᱤᱭᱟᱹ ᱛᱮᱜᱮ ᱞᱚᱴᱟᱨ ᱠᱟᱛᱮᱼᱼ ᱛᱮᱜᱮ ᱥᱤ ᱫᱚ ᱦᱩᱭᱩᱜ ᱠᱟᱱᱟ, ᱱᱚᱝᱠᱟ ᱱᱟᱦᱮᱞ ᱠᱚᱫᱚ ᱵᱟᱝ ᱞᱟᱜᱟᱣ ᱦᱩᱭᱩᱜ ᱠᱟᱱᱟ ᱾
ᱟᱪᱪᱷᱟ ᱦᱚᱭ ᱦᱚᱭ ᱟᱞᱮ ᱦᱚᱸ ᱟᱞᱮ ᱦᱚᱸ ᱚᱱᱠᱟᱜᱮ ᱾
ᱛᱚ ᱟᱯᱮ ᱥᱮᱫ ᱫᱚ ᱛᱟᱦᱚᱞᱮ ᱚᱠᱟ ᱞᱮᱠᱟᱹ ᱟᱼᱯᱮ ᱥᱮᱫ ᱫᱚ ᱪᱮᱠᱟ ᱱᱟᱦᱮᱞ ᱠᱚᱸᱛᱮ ᱠᱚ ᱥᱤ ᱛᱮ ᱥᱮ ᱱᱚᱝᱹᱠᱟ ᱞᱩᱴᱟᱹᱨ ᱛᱮ ᱾
ᱮ ᱱᱟᱦᱮᱞ ᱠᱚᱸᱛᱮ ᱫᱚ ᱢᱟᱱᱮ ᱥᱤ ᱫᱚ ᱠᱚ ᱥᱤ ᱜᱮᱭᱟ ᱟᱹᱰᱤ ᱠᱚᱢ ᱾ ᱢᱟᱱᱮ ᱚᱱᱮ ᱴᱮᱠᱴᱟᱨ ᱛᱮᱸᱜᱮ ᱠᱚ ᱥᱤᱭᱮᱼᱟ, ᱟᱨᱚ ᱱᱮᱛᱟᱨ ᱫᱚ ᱠᱷᱟᱹᱞᱤ ᱨᱚᱦᱚᱭᱮᱫ ᱟᱠ ᱠᱚ ᱾ ᱟᱨ ᱦᱩᱲᱩ ᱤᱨ ᱨᱮᱱᱟᱼᱜ ᱦᱚᱸ ᱛᱟᱨᱯᱚᱨ ᱫᱟᱞ ᱨᱮᱹᱱᱟᱜ ᱦᱚᱸ ᱱᱮᱛᱟᱨ ᱫᱚ ᱢᱮᱥᱤᱱ ᱛᱮᱸᱜᱮ ᱡᱚᱛᱚᱣᱟᱼᱜ ᱾
ᱚᱻ
ᱦᱳᱭ ᱱᱮᱛᱟᱨ ᱫᱚ ᱞᱟᱹᱭ ᱞᱮᱠᱷᱟᱱ ᱱᱮᱛᱟᱨ ᱱᱮᱛᱟᱨ ᱱᱟᱦᱟᱜ ᱡᱩᱜᱽ ᱠᱚᱨᱮᱹ ᱫᱚ ᱥᱚᱢᱚᱼᱭ ᱠᱚᱠᱚᱸ ᱠᱚᱢ ᱠᱚᱢ ᱢᱟᱹᱱᱮ ᱠᱚᱢᱚᱹᱜ ᱞᱮᱠᱟᱹ ᱵᱩᱡᱷᱟᱹᱜ ᱠᱟᱱᱟᱹ ᱥᱮ ᱢᱟᱱᱮ ᱢᱟᱱᱮ ᱢᱤᱫ ᱢᱟᱹᱱᱮ ᱠᱚᱢ ᱚᱼᱠᱛᱚ ᱨᱮ ᱟᱹᱰᱤ ᱜᱟᱱ ᱠᱟᱹᱢᱤ ᱚᱼᱱᱮ ᱚᱱᱠ ᱚᱱᱠᱟᱹ ᱥᱟᱱᱼᱟ ᱥᱮ᱾
ᱦᱮᱸᱻ
ᱚᱱᱟᱹ ᱠᱷᱟᱹᱛᱤᱨ ᱦᱳᱭᱸ ᱟᱨ ᱱᱮᱛᱟᱨᱹ ᱢᱟ ᱱᱮᱛᱟᱨᱟᱹᱜ ᱢᱟ ᱠᱳᱱᱚ ᱫᱟᱜ ᱨᱮᱹᱱᱟᱜ ᱴᱷᱤᱠᱹ ᱠᱤᱱᱹ ᱵᱟᱝᱼᱟ ᱚᱠᱟ ᱥᱚᱢᱚᱼᱭ ᱫᱚᱢᱮ ᱫᱟᱜ ᱜᱚᱫ ᱠᱟᱜᱟᱼᱭ ᱚᱠᱟ ᱥᱚᱢᱚᱼᱭ ᱫᱚ ᱵᱟᱭ ᱫᱟᱜᱟᱭ᱾
ᱦᱮᱸᱻ ᱟᱪᱪᱷᱟ ᱟᱪᱪᱷᱟ᱾ ᱦᱳᱭ ᱛᱟᱦᱚᱞᱮ ᱚᱱᱟ ᱠᱷᱟᱛᱤᱨ ᱛᱮ, ᱦᱮᱸ
ᱦᱮᱸ ᱟᱨ ᱟᱯᱮ ᱥᱮᱫ ᱫᱚ ᱢᱟᱱᱮ ᱪᱮᱫ ᱠᱚ ᱛᱮᱠᱚ ᱤᱨ ᱜᱮᱭᱟ ᱥᱮ? ᱢᱟᱱᱮ ᱢᱮᱥᱤᱱ ᱠᱚᱛᱮ
ᱤᱨ ᱠᱚᱦᱚᱸ ᱚᱱᱠᱟ ᱜᱮ ᱡᱟᱦᱟᱸ ᱫᱚ ᱱᱚᱜᱼᱚᱭ ᱚᱱᱟ ᱨᱮᱭᱟᱜ ᱢᱮᱥᱤᱱ ᱦᱚᱸ ᱦᱮᱡ ᱟᱠᱟᱱᱟ ᱟᱫᱚ ᱱᱤᱛ ᱢᱟ ᱰᱟᱹᱝᱨᱤ ᱠᱟᱲᱟ ᱢᱟ ᱵᱟᱹᱱᱩᱜ ᱠᱚᱣᱟ ᱟᱫᱚ ᱡᱮ ᱵᱩᱥᱩᱵ ᱥᱮ ᱠᱷᱚᱲ ᱤᱫᱤ ᱠᱟᱛᱮᱫ ᱫᱚ ᱪᱮᱫ ᱦᱩᱭᱩᱜᱼᱟ ᱚᱲᱟᱜ ᱨᱮ, ᱛᱟᱦᱚᱸᱞᱮ ᱚᱱᱟ ᱢᱮᱥᱤᱱ ᱠᱚ ᱠᱟᱛᱮ ᱜᱮᱠᱚ ᱤᱨᱟ ᱪᱮᱛᱟᱱ ᱪᱮᱛᱟᱱ ᱜᱟᱹᱪᱷᱤ ᱜᱟᱹᱪᱷᱤ ᱨᱟᱠᱟᱵᱼᱟ ᱟᱫᱚ ᱵᱟᱫ ᱵᱟᱹᱠᱤ ᱡᱚᱛᱚ ᱚᱸᱰᱮ ᱜᱮ ᱛᱟᱦᱮᱱᱟ ᱟᱨᱠᱤ, ᱚᱱᱟ ᱠᱚᱛᱮ ᱜᱮ ᱥᱮᱨᱮᱯ ᱦᱳᱲᱩ ᱛᱮᱜᱮ ᱚᱲᱟᱼᱜ ᱛᱮ ᱟᱹᱜᱩ ᱦᱩᱭᱩᱜᱼᱟ ᱚᱱᱟ ᱠᱚᱛᱮᱜᱮ ᱜᱮᱭᱟ ᱟᱯᱮᱥᱮᱫ ᱫᱚ ᱛᱟᱦᱚᱞᱮ?
ᱦᱳᱭ ᱟᱞᱮ ᱦᱚᱸ ᱚᱱᱠᱟᱜ ᱜᱮ ᱟᱪᱷᱟ ᱛᱟᱦᱚᱞᱮ ᱟᱯᱮ ᱛᱩᱲᱤ ᱯᱮ ᱪᱟᱥ ᱜᱮᱭᱟ ᱥᱮ ᱵᱟᱝᱟ?
ᱦᱳᱭ ᱛᱩᱲᱤ ᱦᱚᱸᱞᱮ ᱪᱟᱥ ᱜᱮᱭᱟ ᱱᱚᱝᱠᱟ ᱦᱩᱲᱩ ᱪᱟᱥ ᱠᱚ ᱨᱟᱠᱟᱵ ᱠᱟᱛᱮᱜ᱾
ᱦᱳᱭ ᱪᱷᱚᱞᱟ ᱠᱚ ᱜᱩᱦᱩᱢ ᱠᱚ
ᱦᱮᱸ ᱦᱮᱸ ᱚᱱᱟᱦᱚᱞᱮ ᱪᱟᱥ ᱜᱮᱭᱟ ᱚᱱᱮ ᱚᱱᱠᱟ ᱚᱱᱟ ᱫᱚ ᱢᱟᱱᱮ ᱯᱩᱥ ᱵᱚᱜᱟ ᱥᱮᱫ ᱟᱨᱠᱤ ᱞᱮ ᱪᱟᱥ ᱜᱮᱭᱟ᱾
ᱟᱪᱷᱟ ᱦᱳᱭ ᱟᱞᱮ ᱦᱚᱸᱞᱮ ᱪᱟᱥ ᱜᱮᱭᱟ ᱪᱟᱥ ᱫᱚ ᱟᱫᱚ ᱚᱱᱟ ᱫᱟᱜ ᱪᱮᱛᱟᱱ ᱨᱮ ᱚᱠᱟ ᱥᱚᱢᱚᱭ ᱫᱟᱜᱟᱭ ᱚᱠᱟ ᱥᱚᱢᱚᱭ ᱵᱟᱭ ᱫᱟᱜᱟᱭ ᱟᱫᱚ ᱚᱱᱟ ᱪᱮᱛᱟᱱ ᱨᱮ᱾ ᱢᱟᱱᱮ ᱦᱮᱸ ᱪᱮᱫ ᱠᱚ ᱞᱟᱹᱭᱟ ᱟᱞᱮᱥᱮᱫ ᱫᱚ ᱡᱟᱭᱜᱟᱴᱟᱜ ᱫᱷᱤᱨᱤ ᱜᱮᱭᱟ ᱥᱮ ᱮᱱᱠᱷᱟᱡ ᱚᱱᱟᱛᱮ ᱫᱟᱜ ᱠᱚᱫᱚ ᱩᱱᱟᱹᱜ ᱫᱚ ᱵᱟᱝ ᱛᱟᱦᱮᱸᱱ ᱜᱮᱭᱟ᱾
ᱚ ᱟᱪᱷᱟ ᱟᱪᱷᱟ ᱟᱪᱷᱟ ᱦᱮᱸ ᱦᱮᱸ ᱚᱱᱠᱟ ᱜᱮ ᱟᱞᱮ ᱟᱸᱜ ᱟᱞᱮ ᱥᱟᱭᱤᱰ ᱦᱚᱸ ᱚᱱᱠᱟᱜ ᱜᱮ ᱟᱨᱠᱤ ᱵᱤᱨ ᱠᱚ ᱦᱮᱱᱟᱜ ᱟᱠᱟᱫᱟ ᱛᱚ ᱫᱷᱤᱨᱤ ᱠᱚ ᱛᱟᱦᱮᱱᱹ ᱜᱮᱭᱟ ᱛᱚ ᱵᱟᱝ